ᱠᱟᱞᱳ ᱾
ᱦᱮᱸ, ᱜᱚᱝᱠᱮ, ᱟᱞᱤᱧᱟᱜ ᱟᱲᱟᱝ ᱱᱤᱛᱚᱜ, ᱪᱮᱫ ᱞᱮᱠᱟ ᱟᱸᱡᱚᱢᱚᱜ ᱠᱟᱱᱟ ᱾
ᱦᱩᱸᱻ, ᱠᱤᱞᱭᱟᱨ ᱜᱮ, ᱱᱤᱛᱚᱜ ᱫᱚ ᱾
ᱟᱪᱪᱷᱟ! ᱢᱚᱡᱽ ᱜᱮ ᱟᱸᱡᱚᱢᱚᱜ ᱮᱰᱮᱠᱷᱟᱱ, ᱢᱟ ᱟᱹᱰᱤ ᱱᱟᱯᱟᱭ, ᱟᱨᱞᱤᱧ ᱟᱥᱚᱜ-ᱟ, ᱡᱮ ᱢᱩᱪᱟᱹᱫ ᱫᱷᱟᱹᱨᱤᱡ ᱜᱮ, ᱡᱮᱢᱚᱱ ᱱᱚᱝᱠᱟᱱᱟᱜ, ᱜᱟᱞᱢᱟᱨᱟᱣ ᱨᱮ ᱱᱚᱝᱠᱟ ᱜᱮ ᱟᱸᱡᱚᱢᱚᱜ ᱾ ᱟᱫᱚ, ᱪᱮᱫ ᱞᱮᱠᱟ ᱢᱮᱱᱟᱜ, ᱵᱟᱲᱟ ᱯᱮᱭᱟ ᱛᱚ, ᱚᱲᱟᱜ ᱠᱚᱨᱮ?
ᱵᱮᱥ ᱵᱟᱲᱟ ᱜᱮ, ᱱᱤᱛᱚᱜ ᱫᱚ, ᱟᱯᱟ ᱛᱚᱛᱚ ᱾
ᱚᱻ ᱾ ᱴᱷᱤᱠ ᱜᱮᱭᱟ, ᱟᱨᱦᱚ ᱚᱱᱟ ᱠᱚ ᱢᱮᱱᱟ, ᱵᱮᱥ ᱜᱮᱵᱚᱱ ᱛᱟᱦᱮᱸᱞᱮᱱᱠᱷᱟᱱ ᱜᱮ, ᱟᱹᱰᱤ ᱱᱟᱯᱟᱭ ᱦᱩᱭᱩᱜ-ᱟ, ᱟᱫᱚ ᱦᱮᱸᱻ ᱾ ᱪᱮᱫ ᱠᱚ? ᱪᱮᱠᱟ ᱵᱟᱲᱟ ᱦᱩᱭᱩᱜ ᱠᱟᱱᱟ, ᱛᱚᱵᱮ, ᱱᱤᱛᱚᱜ ᱥᱚᱢᱚᱭ
ᱱᱤᱛᱚᱜ ᱥᱚᱢᱚᱭ ᱫᱚ, ᱱᱚᱜ-ᱚᱭ, ᱱᱤᱛ, ᱢᱤᱫ ᱜᱷᱟᱹᱲᱤᱡ ᱞᱟᱦᱟ ᱜᱮ, ᱫᱟᱠᱟ ᱠᱚ, ᱡᱚᱢ ᱵᱟᱲᱟ ᱦᱩᱭ ᱠᱟᱛᱮᱫ, ᱱᱚᱜ-ᱚᱭ ᱱᱤᱛᱚᱜ ᱫᱚ ᱨᱩᱢ ᱥᱮᱫ ᱨᱮᱜᱮ, ᱵᱚᱞᱚ ᱦᱩᱭ ᱟᱠᱟᱱᱟ ᱾ ᱦᱩᱸᱜ
ᱟᱪᱪᱷᱟ, ᱟᱹᱰᱤ ᱱᱟᱯᱟᱭ ᱾ ᱟᱫᱚ, ᱟᱞᱮ ᱦᱚᱸ ᱱᱚᱜᱼᱚᱭ, ᱱᱤᱛᱚᱜ ᱫᱚ ᱵᱟᱹᱧ ᱪᱤᱠᱟᱹᱭᱮᱫᱟ ᱦᱟᱸᱜ, ᱡᱟᱦᱟᱱᱟᱜ ᱫᱚ, ᱚᱱᱛᱮ ᱨᱩᱢ ᱥᱮᱜ, ᱨᱮ ᱜᱮ ᱛᱟᱦᱮᱸ ᱦᱩᱭᱩᱜ ᱠᱟᱱ, ᱛᱟᱦᱮᱱᱟ, ᱟᱫᱚ ᱱᱤᱛᱚᱜ ᱜᱮ, ᱵᱟᱦᱨᱮ ᱥᱮᱫᱤᱧ ᱩᱰᱩᱝ ᱟᱠᱟᱱᱟ ᱾ ᱵᱚᱞᱮ, ᱨᱩᱢ ᱨᱮ ᱢᱤᱫ ᱦᱚᱲ ᱮ, ᱡᱟᱹᱯᱤᱫ ᱟᱠᱟᱫᱟᱭ ᱦᱮᱸ, ᱟᱫᱚ ᱵᱚᱞᱮ, ᱰᱤᱥᱴᱟᱵᱽ ᱡᱮᱢᱚᱱ ᱵᱟᱭ ᱦᱩᱭᱩᱜᱼᱟ, ᱚᱱᱟᱛᱮ ᱱᱚᱜᱼᱚᱭ
ᱦᱳᱭ ᱦᱳᱭ, ᱾
ᱵᱟᱪ, ᱟᱨ ᱵᱟᱠᱷᱟᱡ ᱫᱚ, ᱵᱟᱹᱭ ᱵᱟᱹᱭ ᱮᱢ, ᱨᱚᱲ ᱨᱮᱦᱚᱸ, ᱵᱟᱝ ᱜᱟᱱᱚᱜ ᱠᱟᱱᱟ ᱾ ᱮᱱᱛᱮᱫ ᱟᱸᱡᱚᱢ ᱢᱟ, ᱟᱸᱡᱚᱢᱚᱜ ᱠᱟᱱ ᱛᱟᱦᱮᱱ ᱜᱮᱭᱟ, ᱯᱟᱥᱮᱫ ᱟᱫᱚ, ᱮᱱᱦᱚᱸ,
ᱦᱚᱸᱻ ᱾
ᱛᱚ, ᱜᱚᱝᱠᱮ, ᱟᱯᱮ ᱥᱮᱫ ᱛᱚᱵᱮ ᱫᱟᱜ ᱡᱟᱹᱲᱤ ᱠᱚ, ᱪᱮᱫ ᱞᱮᱠᱟ? ᱫᱟᱜ ᱡᱟᱹᱲᱤ ᱵᱟᱲᱟᱭ ᱮᱫᱟ ᱥᱮ, ᱟᱹᱰᱤ ᱡᱟᱹᱥᱛᱤ ᱥᱤᱛᱩᱝ ᱮᱫᱟ ᱥᱮ, ᱪᱮᱫ ᱞᱮᱠᱟ ᱠᱟᱱᱟ
ᱫᱟᱜ ᱡᱟᱹᱲᱤ, ᱥᱤᱛᱩᱝ ᱵᱟᱱᱟᱨ ᱜᱮ, ᱥᱚᱢᱟᱱ ᱛᱮ, ᱫᱚ ᱦᱩᱭᱩᱜ ᱠᱟᱱᱟ ᱾ ᱢᱤᱫ ᱜᱷᱟᱹᱲᱤᱭ ᱥᱤᱛᱩᱝ ᱮᱫ, ᱠᱷᱟᱱ ᱫᱚ ᱠᱟᱹᱡᱼᱮ ᱫᱟᱜᱮᱜᱼᱟ ᱡᱳᱨ ᱧᱚᱜ ᱛᱮ, ᱠᱟᱹᱡᱼᱮ, ᱡᱚᱨᱚ ᱵᱟᱲᱟᱭᱮᱫᱼᱟ, ᱡᱟᱹᱲᱤ ᱵᱟᱲᱟᱭᱮᱫᱼᱟ, ᱟᱨ ᱱᱤᱛᱚᱜ ᱫᱚ, ᱱᱚᱜᱼᱚᱭ, ᱥᱚᱨᱟᱵᱚᱱ ᱵᱚᱸᱜᱟ ᱛᱚ, ᱪᱟᱥ ᱠᱚ ᱥᱤᱡᱤᱱ ᱠᱚ, ᱱᱤᱛᱚᱜ ᱫᱚ ᱪᱟᱞᱟᱜ ᱠᱟᱱᱟ ᱾ ᱚᱱᱟ ᱠᱚᱜᱮ, ᱚᱲᱟᱜ ᱦᱚᱲ ᱠᱚ ᱪᱷᱩᱴᱟᱹᱣ ᱟᱠᱟᱱ ᱛᱟᱞᱮᱭᱟ, ᱟᱞᱮ ᱦᱚᱸ ᱞᱮ, ᱪᱷᱩᱴᱟᱹᱣ ᱟᱠᱟᱱ ᱜᱮᱭᱟ, ᱡᱳᱫᱽᱼᱫᱟᱨ ᱜᱮ
ᱮᱸᱼᱷᱮ, ᱚᱱᱠᱟ ᱠᱟᱱ ᱜᱮ, ᱱᱚᱜᱼᱚᱭ ᱟᱞᱮ ᱥᱮᱫ ᱦᱚᱸ ᱡᱮ, ᱟᱹᱰᱤ ᱠᱟᱡᱟᱠ ᱱᱚᱜᱼᱚᱭ, ᱫᱟᱜ ᱮ ᱠᱟᱱᱟ, ᱟᱞᱮ ᱥᱮᱫ ᱦᱚᱸ, ᱟᱨ ᱚᱱᱮ ᱠᱚ ᱢᱮᱱᱟ, ᱱᱤᱛᱚᱜ ᱢᱟ ᱱᱚᱜᱼᱚᱭ ᱦᱩᱲᱩ ᱨᱚᱦᱚᱭ, ᱥᱚᱢᱚᱭ ᱠᱟᱱᱟ ᱾ ᱟᱨ ᱛᱤᱱᱟᱹᱜ, ᱫᱟᱜᱽ ᱪ ᱤᱱᱟᱹᱜ ᱜᱮ ᱢᱚᱸᱡᱽ ᱟᱨ, ᱤᱱᱟᱹᱜ ᱜᱮ, ᱱᱟᱯᱟᱭ ᱡᱮ, ᱜᱷᱟᱴᱟ ᱜᱩᱴᱩ ᱥᱮ, ᱛᱤᱱᱟᱹᱜ ᱵᱟᱠᱚ, ᱨᱚᱦᱚᱭ ᱵᱟᱲᱟ ᱟᱠᱟᱟᱜ, ᱦᱩᱲᱩ ᱠᱚ ᱩᱱᱠᱩ ᱠᱚ, ᱨᱚᱦᱚᱭᱟ ᱾ ᱟᱫᱚ, ᱱᱚᱜᱼᱚᱭ ᱫᱟᱜ ᱮᱫ ᱠᱟᱱᱛᱮ, ᱟᱞᱮ ᱥᱮᱫ ᱫᱚ, ᱡᱟᱹᱥᱛᱤ ᱠᱟᱭᱛᱮ, ᱵᱚᱞᱮ ᱡᱚᱛᱚ ᱦᱚᱲ ᱞᱮᱠᱟ ᱜᱮ, ᱱᱚᱜᱼᱚᱭ ᱦᱩᱲᱩ ᱨᱚᱦᱚᱭ ᱠᱚ, ᱮᱦᱚᱵ ᱵᱟᱲᱟ ᱟᱠᱟᱣᱟᱱᱟ, ᱟᱯᱟᱱ ᱟᱹᱯᱤᱱᱟᱜ ᱾ ᱟᱨ, ᱚᱠᱚᱭ ᱠᱚᱫᱚ ᱦᱟᱸᱜ, ᱞᱟᱦᱟ ᱠᱷᱚᱡ ᱠᱚ, ᱮᱦᱚᱵ ᱵᱟᱲᱟᱣ ᱟᱠᱟᱣᱟᱱᱟ, ᱟᱫᱚᱢ ᱠᱚᱫᱚ, ᱚᱱᱟ ᱛᱤᱱᱟᱹᱜ, ᱡᱟᱹᱨᱦᱤ ᱠᱷᱮᱛ ᱛᱟᱦᱮᱸ ᱠᱟᱱᱟ, ᱩᱱᱠᱩ ᱫᱚᱠᱚ, ᱪᱟᱵᱟ ᱵᱟᱲᱟ ᱠᱮᱫᱟ ᱾ ᱟᱨ, ᱛᱤᱱᱟᱹᱜ ᱦᱟᱜ, ᱢᱮᱛᱟᱜ ᱢᱮ ᱜᱷᱩᱴᱩ, ᱜᱷᱩᱴᱤ, ᱠᱷᱮᱛ ᱵᱟᱝ ᱠᱚ, ᱨᱚᱦᱚᱭ ᱦᱚᱪᱚ ᱟᱠᱟᱜᱼᱟ ᱾ ᱚᱠᱟ ᱫᱚ, ᱥᱟᱨᱮᱡ ᱵᱟᱲᱟ, ᱟᱠᱟᱱ ᱛᱟᱠᱚᱣᱟ ᱾ ᱟᱪᱪᱷᱟ ᱜᱚᱝᱠᱮ, ᱟᱯᱮ ᱚᱱᱛᱮ ᱫᱚ, ᱦᱩᱲᱩ ᱨᱚᱦᱚᱭ ᱫᱚᱠᱚ, ᱮᱦᱚᱵ ᱵᱟᱲᱟ ᱟᱠᱟᱣᱟᱱᱟ ᱥᱮ, ᱟᱹᱣᱨᱤ ᱠᱚ ᱮᱦᱚᱵᱼᱟ ᱾
ᱟᱞᱮᱥᱮᱫ ᱱᱚᱛᱮ ᱫᱚ, ᱮᱦᱚᱵ ᱫᱚ, ᱪᱟᱞᱟᱣ ᱫᱚ, ᱪᱟᱞᱟᱜ ᱠᱟᱱᱟ ᱱᱚᱜᱼᱚᱭ, ᱜᱷᱩᱴᱩ ᱠᱚ, ᱡᱟᱦᱟᱸᱞᱮᱠᱟ, ᱱᱤᱛᱚᱜ ᱮ ᱫᱟᱜ ᱮᱫ ᱱᱤᱛᱚᱜ ᱮ ᱧᱟᱢ ᱮᱫᱟ, ᱱᱤᱛᱚᱜ ᱦᱟᱸᱜ ᱜᱷᱩᱴᱩ ᱠᱚ ᱨᱚᱦᱚᱭᱟ ᱡᱟᱦᱟᱸ ᱠᱚᱨᱮ ᱫᱟᱜ ᱡᱟᱹᱲᱤ ᱠᱚ ᱵᱟᱝ ᱤᱭᱟᱹ ᱠᱟᱛᱮᱫ ᱵᱟᱭ ᱧᱟᱢᱚᱜ ᱛᱟᱦᱮᱜᱼᱟ ᱫᱟᱜ ᱾ ᱛᱤᱸᱜᱩᱱ ᱠᱟᱱᱟ ᱱᱤᱛᱚᱜ ᱫᱚ ᱫᱟᱜ ᱦᱟᱸᱜ ᱚᱸᱰᱮ ᱱᱤᱛᱚᱜ ᱥᱤ ᱵᱟᱲᱟ ᱠᱟᱛᱮᱫ ᱚᱱᱟ ᱜᱮᱠᱚᱼᱼ ᱞᱚᱥᱚᱫ ᱠᱟᱛᱮ ᱠᱚ ᱨᱚᱦᱚᱭᱮᱫᱟ ᱦᱟᱸᱜ ᱚᱱᱛᱮ ᱫᱚᱼᱼ ᱢᱩᱪᱟᱹᱫ ᱫᱷᱟᱨᱟ ᱠᱮᱫᱟ ᱯᱮᱥᱮ ᱟᱹᱣᱨᱤᱭᱟ?
ᱦᱮᱸ ᱮ ᱟᱫᱚᱢ ᱦᱚᱲ ᱫᱚ ᱦᱟᱸᱜ ᱚᱠᱚᱭ ᱠᱚ ᱡᱟᱹᱨᱤ ᱡᱟᱹᱨᱤ ᱠᱷᱮᱛ ᱨᱮᱫᱚᱠᱚ ᱪᱟᱵᱟ ᱵᱟᱲᱟ ᱠᱮᱫᱟ ᱢᱤᱫ ᱵᱟᱨ ᱠᱷᱟᱹᱞᱤ ᱜᱷᱟᱴᱟ ᱜᱷᱩᱴᱩ ᱥᱟᱨᱮᱡ ᱠᱟᱱ ᱛᱟᱠᱚᱣᱟ ᱾ ᱡᱮ ᱚᱸᱰᱮ ᱫᱚ ᱡᱚᱠᱷᱚᱱ ᱦᱟᱸᱜ ᱚᱱᱠᱟ ᱫᱟᱜ ᱵᱟᱝ ᱜᱤ ᱴᱨᱟᱜ-ᱟ ᱡᱚᱠᱷᱚᱱ ᱨᱟᱸᱜᱟ ᱧᱚᱜᱼᱮ ᱫᱟᱜᱟᱼᱼ ᱥᱮ ᱵᱚᱞᱮ ᱱᱤᱛᱚᱜ ᱫᱟᱜ ᱵᱟᱲᱟᱭᱮᱫ ᱜᱮᱭᱟ ᱟᱫᱚ ᱮᱱᱦᱚᱸ ᱟᱭᱢᱟ ᱜᱟᱱ ᱦᱚᱲ ᱜᱩᱴᱩᱨ ᱦᱚᱸᱠᱚ ᱨᱚᱦᱚᱭ ᱪᱟᱵᱟ ᱠᱮᱫᱟ ᱾ ᱟᱫᱚ ᱱᱚᱜᱼᱚᱭ ᱱᱮᱛᱟᱨ ᱠᱟᱛᱮ ᱢᱟ ᱟᱹᱰᱤ ᱡᱟᱹᱥᱛᱤᱧ ᱧᱮᱞᱮᱫ ᱠᱚᱣᱟ ᱯᱟᱸᱡᱟ ᱛᱮᱜᱮ ᱦᱚᱲ ᱢᱟᱼᱼ ᱛᱟᱹᱜᱤ ᱛᱟᱲᱟ ᱨᱮᱠᱚ ᱛᱟᱦᱮᱱ ᱠᱟᱱᱟ, ᱟᱫᱚ ᱚᱱᱮ ᱠᱚ ᱢᱮᱱᱟᱼᱼ ᱡᱚᱠᱷᱚᱱ ᱦᱟᱹᱱᱤᱭᱟᱜ ᱵᱟᱭ ᱥᱟᱹᱛ ᱛᱟᱭᱟ ᱥᱮ ᱚᱠᱚᱭᱟᱜ ᱪᱚᱭ ᱩᱱᱤᱤᱭ ᱢᱮᱱ ᱠᱟᱫᱟ ᱩᱱᱤᱭᱟᱜ ᱥᱟᱹᱛ ᱛᱟᱭᱟ, ᱛᱚᱵᱮ ᱛᱚ ᱟᱢᱟᱜ ᱥᱟᱹᱛ ᱮ ᱤᱫᱤᱭᱟ ᱾ ᱟᱫᱚ ᱤᱱᱠᱟ ᱵᱟᱲᱟ ᱛᱮᱜᱮ ᱡᱚᱠᱷᱚᱱᱟᱸᱜ ᱫᱟᱜ ᱠᱚ ᱟᱸᱡᱮᱫᱚᱜ-ᱟ ᱜᱷᱩᱴᱩ ᱨᱮᱦᱚᱸ ᱪᱤᱠᱟᱢ ᱨᱚᱦᱚᱭᱟ ᱾ ᱟᱫᱚ ᱚᱱᱟᱛᱮ, ᱵᱚᱞᱮ ᱟᱵᱚ ᱢᱟ ᱱᱚᱜᱼᱚᱭ ᱱᱮᱛᱟᱨ ᱜᱮᱛᱚ ᱜᱟᱹᱭ ᱰᱟᱝᱨᱟ ᱚᱠᱟᱫᱚᱢ ᱦᱚᱛᱮ ᱛᱮ ᱚᱱᱠᱟᱼᱼ ᱥᱤᱭᱳᱜ ᱜᱮ ᱵᱟᱝᱜᱮ ᱦᱩᱭᱩᱜ ᱠᱟᱱᱟ ᱟᱹᱰᱤ ᱠᱚᱢ ᱜᱮ ᱢᱤᱫ ᱵᱟᱨ ᱦᱚᱲ ᱠᱚ ᱥᱤᱭᱳᱜ ᱠᱟᱱᱟ ᱦᱟᱸᱜ ᱾ ᱟᱞᱮ ᱥᱮᱫ ᱫᱚ ᱮ ᱟᱹᱰᱤ ᱠᱚᱢ ᱠᱚ ᱥᱤᱭᱳᱜ ᱠᱟᱱᱟ ᱾ ᱟᱯᱮ ᱥᱮᱫ? ᱡᱤᱫ ᱵᱟᱨ ᱠᱟᱛᱷᱟ ᱠᱚ ᱞᱟᱹᱭ ᱛᱟᱞᱟᱝ ᱢᱮ, ᱡᱟᱹᱥᱛᱤ ᱱᱚᱣᱟ ᱜᱟᱹᱭ ᱰᱟᱝᱨᱟ ᱠᱟᱰᱟ ᱱᱟᱦᱮᱞ ᱛᱮ ᱠᱩ ᱥᱤᱭᱩᱜ ᱠᱟᱱᱟ ᱥᱮ ᱴᱨᱟᱠᱴᱟᱨ ᱠᱚᱛᱮ ᱜᱮ ᱾
ᱟᱞᱮ ᱥᱮᱫ ᱚᱱᱠᱟᱜ ᱜᱮ ᱜᱟᱹᱭ ᱰᱟᱝᱨᱟ ᱫᱚᱠᱚ ᱠᱚᱢ ᱦᱮᱡ ᱟᱠᱟᱱᱟ ᱱᱤᱛᱚᱜ ᱫᱚ ᱰᱟᱼᱼ ᱴᱨᱟᱠᱴᱟᱨ ᱛᱮᱜᱮ ᱱᱤᱛᱚᱜ ᱫᱚ ᱪᱟᱞᱟᱜ ᱠᱟᱱᱟ, ᱜᱟᱹᱭ ᱰᱟᱝᱨᱟ ᱫᱚ ᱱᱤᱛᱚᱜ ᱫᱚ ᱠᱚᱢ ᱵᱚᱞᱮᱛᱮ ᱮᱠᱫᱚᱢ ᱢᱟᱱᱮᱼᱼ ᱯᱟᱸᱡᱟ ᱯᱟᱸᱡᱟ ᱛᱮ ᱵᱟᱪᱷᱟᱣ ᱵᱟᱪᱷᱟᱣᱛᱮ ᱢᱤᱫ ᱵᱟᱨ ᱚᱲᱟᱜ ᱨᱮᱠᱚ ᱧᱟᱢᱚᱜᱼᱟ ᱾ ᱴᱟᱠᱴᱟᱨ ᱛᱮᱜᱮ ᱱᱤᱛᱚᱜ ᱫᱚ ᱪᱟᱞᱟᱜ ᱠᱟᱱᱟ ᱾ ᱟᱫᱚᱼᱼ ᱱᱤᱛᱚᱜ ᱫᱚ ᱡᱚᱛᱚ ᱜᱮᱛᱚ ᱟᱯᱰᱮᱴ ᱤᱫᱤᱜ ᱠᱟᱱᱟ, ᱟᱫᱚ ᱚᱱᱟ ᱦᱚᱸ ᱱᱤᱛᱚᱜ ᱫᱚᱼᱼ ᱢᱟᱱᱮ ᱜᱩᱨᱤᱡ ᱴᱩᱠᱩ ᱥᱩᱢᱩᱝ ᱜᱮ ᱱᱤᱛᱚᱜ ᱫᱚ ᱚᱲᱟᱜ ᱠᱚᱨᱮ ᱫᱚ ᱜᱟᱹᱭ ᱰᱟᱝᱨᱟ ᱠᱚ ᱫᱚᱦᱚ ᱟᱠᱟᱫ ᱠᱚᱣᱟ ᱡᱟᱦᱟᱭᱟᱜ ᱚᱱᱠᱟ ᱾
ᱦᱮᱸ ᱟᱫᱚ ᱱᱚᱜᱼᱚᱭ ᱟᱞᱮ ᱥᱮᱫ ᱨᱮᱢᱟ ᱚᱱᱮᱼᱼ ᱵᱟᱹᱫᱽ ᱴᱮᱨᱟᱠᱴᱟᱨ ᱛᱟᱹᱜᱤ ᱛᱟᱹᱜᱤ ᱛᱮᱜᱮ ᱛᱟᱦᱞᱮ ᱫᱟᱜ ᱦᱚᱸ ᱟᱸᱡᱮᱫᱚᱜ ᱛᱟᱢᱟ ᱠᱷᱮᱛ ᱨᱮ ᱾ ᱟᱫᱚ ᱛᱟᱭᱱᱚᱢ ᱛᱮ ᱮᱱᱛᱮᱫ ᱟᱢ ᱡᱚᱠᱷᱚᱱ ᱫᱟᱜ ᱮᱢ ᱯᱮᱨᱮᱡ ᱵᱟᱲᱟ ᱠᱮᱫᱟ ᱟᱫᱚ ᱢᱟᱼᱼ ᱟᱢᱫᱚ ᱛᱟᱭᱚᱢ ᱛᱮᱫᱚ ᱴᱮᱤᱠᱴᱟᱨ ᱯᱟᱸᱡᱟᱭ ᱢᱮ, ᱟᱫᱚ ᱯᱟᱲᱟᱣ ᱠᱷᱟᱱ ᱯᱟᱲᱟᱣ ᱮᱱᱟ ᱟᱨ ᱵᱟᱠᱷᱟᱱ ᱫᱚ ᱢᱟᱼᱼ ᱛᱟᱝᱜᱤ ᱛᱟᱲᱟᱜ ᱨᱮ ᱦᱟᱹᱱᱤ ᱥᱮᱭᱟ ᱱᱩᱭᱮ ᱥᱮᱭᱟ ᱤᱱᱠᱟ ᱵᱟᱲᱟ ᱛᱮᱜᱮ ᱱᱚᱜᱼᱚᱭ ᱟᱹᱰᱤ ᱜᱷᱟᱹᱲᱤᱡ ᱡᱚᱠᱷᱚᱱᱼᱼ ᱯᱟᱨᱚᱢᱚᱜ ᱟᱛᱚ ᱫᱟᱜ ᱦᱚᱸ ᱟᱸᱡᱤᱫᱟ ᱵᱟᱹᱭ ᱵᱟᱹᱭ ᱛᱮ ᱾ ᱟᱨᱟᱸᱡᱮᱫ ᱞᱮᱱ ᱠᱷᱟᱱ ᱛᱟᱭᱚᱢ ᱪᱮᱫ ᱛᱮᱜᱛᱮᱢ ᱥᱤ ᱦᱚᱪᱚᱭᱟ ᱟᱹᱰᱤ ᱢᱩᱥᱠᱤᱞ ᱾ ᱟᱫᱚ ᱚᱱᱟᱛᱮ ᱵᱚᱞᱮ ᱱᱮᱛᱟᱨ ᱠᱟ, ᱴᱤᱢ ᱤᱧ ᱧᱮᱞᱮᱫ ᱠᱚᱣᱟ ᱵᱚᱞᱮ ᱚᱠᱟ ᱥᱮᱫ ᱫᱚ ᱦᱟᱸᱜ ᱜᱷᱟᱴᱟ ᱜᱷᱩᱴᱩ ᱜᱮᱭᱟ ᱾ ᱥᱮ ᱵᱚᱞᱮ ᱚᱱᱠᱟ ᱠᱟᱪᱷᱟ ᱠᱚᱪᱮ ᱜᱮᱭᱟ ᱴᱮᱠᱴᱟᱨ ᱜᱟᱺᱰᱤ ᱠᱚ ᱵᱟᱝ ᱪᱟᱞᱟᱜᱼᱟ, ᱥᱮ ᱚᱱᱠᱟᱼᱼ ᱵᱚᱞᱮ ᱫᱷᱤᱨᱤ ᱠᱚ ᱢᱮᱱᱟᱜᱼᱟ ᱥᱮ ᱠᱟᱹᱴᱤᱡ ᱢᱟᱹᱴᱤᱡ ᱠᱷᱮᱛ ᱠᱚ ᱢᱮᱱᱟᱜᱼᱟ, ᱚᱱᱟ ᱠᱷᱚᱱ ᱡᱟᱹᱥᱛᱤ ᱫᱚᱼᱼ ᱩᱱᱠᱩ ᱜᱟᱹᱭ ᱰᱟᱝᱨᱟ ᱥᱮ ᱠᱟᱰᱟ ᱱᱟᱦᱮᱞ ᱛᱮᱜᱮ ᱠᱩ ᱥᱤᱭᱟᱜ ᱠᱟᱱᱟ ᱦᱟᱸᱜ ᱾ ᱟᱞᱮ ᱥᱮᱫ ᱫᱚ ᱱᱚᱜᱼᱚᱭ ᱱᱟᱦᱮᱞ ᱠᱚᱦᱚᱸ ᱮᱠᱟᱞ ᱵᱟᱝ ᱟᱫ ᱟᱠᱟᱱᱟ, ᱚᱲᱟᱜ ᱚᱲᱟᱜ ᱨᱮ ᱡᱚᱛᱚ ᱦᱚᱲᱟᱜ ᱚᱲᱟᱜ ᱨᱮ ᱢᱮᱱᱟᱜ ᱜᱮᱭᱟ ᱟᱹᱰᱤ ᱢᱤᱫ ᱵᱟᱨ ᱚᱲᱟᱜ ᱵᱟᱫ ᱾ ᱛᱮᱜᱮ ᱵᱚᱞᱮ ᱟᱨ ᱡᱟᱹᱥᱛᱤ ᱠᱟᱭ ᱛᱚ ᱢᱮᱱᱟᱜ ᱟᱠᱟᱫ ᱜᱮᱭᱟ ᱾ ᱟᱪᱪᱷᱟ ᱜᱚᱝᱠᱮ ᱟᱯᱮ ᱥᱮᱫ ᱫᱚ ᱱᱟᱦᱮᱞ ᱟᱨᱟᱬ ᱠᱚᱫᱚ ᱟᱫ ᱵᱟᱲᱟᱣ ᱟᱠᱟᱱᱟ ᱥᱮ ᱢᱮᱱᱟᱜ ᱟᱠᱟᱫ ᱜᱮᱭᱟ ᱱᱮᱛᱟᱨ ᱦᱚᱸ?
ᱤᱭᱟᱹᱠᱟᱜ ᱜᱮᱭᱟ ᱜᱚᱝᱠᱮ ᱢᱮᱱᱟᱜ ᱟᱠᱟᱫ ᱜᱮᱭᱟ ᱤᱭᱟ, ᱱᱤᱛᱚᱜ ᱫᱚ ᱟᱹᱨᱤ ᱟᱫᱚᱜᱼᱟ ᱾ ᱟᱯᱟᱛᱚᱛᱚ ᱮᱠᱷᱚᱱᱳ ᱫᱷᱟᱹᱨᱤᱡ ᱛᱮ ᱢᱮᱱᱟᱜ ᱟᱠᱟᱫ ᱜᱮᱭᱟ, ᱚᱱᱮ ᱩᱱᱤᱧ ᱞᱟᱹᱭ ᱠᱮᱫ ᱫᱚ ᱢᱟᱲᱟᱝ ᱛᱮ ᱾ ᱠᱤᱪᱷᱩ ᱠᱤᱪᱷᱩ ᱚᱲᱟᱜ ᱠᱚᱨᱮ ᱫᱚ ᱢᱮᱱᱟᱜ ᱜᱮᱭᱟ ᱟᱹᱣᱨᱤ ᱠᱚ ᱟᱫᱟ ᱾ ᱮᱠᱷᱚᱱ ᱦᱚᱸ ᱟᱫᱚ ᱩᱱᱠᱩ ᱜᱮ ᱡᱟᱦᱟᱸ ᱠᱚᱨᱮ ᱚᱱᱠᱟ ᱢᱮᱱᱟᱜᱼᱟᱼᱼ ᱡᱟᱦᱟᱸ ᱠᱚᱨᱮ ᱱᱚᱜᱼᱚᱭ ᱡᱮᱢᱚᱱ ᱛᱚᱞᱟ ᱠᱷᱮᱛ ᱠᱚᱨᱮ ᱜᱤᱰᱤ ᱦᱩᱭᱩᱜ ᱛᱟᱢᱟᱱᱟᱜ ᱥᱤ ᱦᱩᱭ ᱠᱟᱹᱡ ᱪᱟᱞᱟᱝ ᱞᱟᱹᱜᱤᱫ ᱟᱫᱚ ᱡᱟᱦᱟᱸ ᱠᱚᱱᱳᱼᱼ ᱵᱟᱝ ᱟᱹᱪᱩᱨᱚᱜᱼᱟ ᱜᱟᱺᱰᱤ ᱠᱚ ᱞᱚᱜᱚᱱ ᱚᱱᱟ ᱠᱚᱨᱮ ᱫᱚ ᱩᱱᱠᱩ ᱵᱟᱹᱫᱽ ᱵᱟᱹᱭᱦᱟᱹᱲ ᱩᱱᱠᱩᱼᱼ ᱰᱟᱭᱨᱤ ᱠᱚ ᱦᱟᱛᱟᱣ ᱠᱚᱣᱟ ᱰᱟᱭᱨᱤ ᱱᱟᱦᱮᱞ ᱜᱮ ᱡᱮ ᱠᱟᱹᱡ ᱥᱤ ᱦᱚᱴᱚ ᱠᱟᱜ ᱛᱟᱠᱚ ᱯᱮ ᱱᱚᱰᱮ ᱾ ᱚᱱᱟ ᱠᱚ ᱢᱮᱱᱟᱜ ᱜᱮᱭᱟ ᱢᱮᱱᱟᱜ ᱾
ᱟᱪᱪᱷᱟ, ᱟᱹᱰᱤ ᱱᱟᱯᱟᱭ ᱟᱫᱚ ᱱᱚᱜᱼᱚᱭ ᱟᱞᱮ ᱥᱮᱫ ᱨᱮᱦᱚᱸ ᱦᱟᱸᱜ ᱚᱱᱠᱟ ᱠᱟᱱ ᱜᱮᱭᱟ ᱢᱮᱛᱟᱜ ᱢᱮᱼᱼ ᱱᱮᱛᱟᱨ ᱠᱟᱛᱮᱜ ᱢᱟ ᱱᱚᱜᱼᱚᱭ ᱱᱟᱦᱮᱞ ᱠᱚᱦᱚᱸ ᱵᱟᱹᱭ ᱵᱟᱹᱭ ᱛᱮ ᱟᱫ ᱪᱟᱵᱟᱜ ᱠᱟᱱᱟ ᱾ ᱟᱫᱚ ᱚᱱᱟ ᱚᱠᱟᱢ ᱞᱟᱹᱭ ᱠᱮᱫᱟ ᱚᱱᱟ ᱜᱟᱹᱪᱷᱤ ᱠᱷᱮᱛ ᱠᱚ᱾ ᱥᱮ ᱵᱚᱞᱮ ᱚᱱᱠᱟ ᱠᱟᱪᱟ ᱠᱚᱪᱟ ᱦᱟᱜ ᱠᱷᱮᱛ ᱠᱚ ᱥᱟᱨᱮᱡ ᱵᱟᱲᱟ ᱠᱚᱜᱼᱟ ᱾ᱟᱫᱚ ᱚᱸᱰᱮ ᱫᱚ ᱜᱟᱹᱭ ᱰᱟᱽᱝᱨᱟ ᱟᱠᱟᱰᱟ ᱱᱟᱦᱮᱞ ᱡᱚᱲᱟᱣ ᱵᱟᱲᱟ ᱠᱟᱛᱮ ᱜᱮ ᱥᱤ ᱠᱟᱛᱮ ᱚᱸᱰᱮ ᱨᱚᱦᱚᱭ ᱦᱩᱭᱩᱜᱼᱟ ᱾ ᱡᱚᱛᱚ ᱡᱟᱭᱜᱟ ᱨᱮ ᱜᱟᱹᱰᱤ ᱢᱟ ᱵᱟᱝ ᱪᱟᱞᱟᱜᱼᱟ᱾ ᱟᱹᱰᱤ ᱡᱩᱫᱟᱹ ᱡᱩᱫᱟᱹ ᱥᱮ ᱢᱮᱛᱟᱜ ᱢᱮ ᱟᱹᱰᱤ ᱜᱷᱟᱴᱟ ᱜᱷᱩ ᱡᱟᱭᱜᱟ ᱨᱮ ᱦᱚᱸ ᱟᱵᱚᱣᱟᱜ ᱠᱷᱮᱛ ᱠᱚᱫᱚ ᱢᱮᱱᱟᱜ ᱟᱠᱟᱟᱜ ᱜᱮᱭᱟ᱾ ᱟᱫᱚ ᱚᱱᱟ ᱠᱚᱨᱮ ᱞᱟᱹᱜᱤᱫ ᱛᱮᱫᱚ ᱱᱚᱜᱚᱭ ᱜᱟᱹᱭ ᱰᱟᱽᱝᱨᱟ ᱫᱚ ᱟᱹᱰᱤ ᱢᱚᱸᱡᱽ ᱜᱮᱭᱟ ᱾ᱟᱨ ᱠᱟᱹᱴᱤᱡ ᱢᱴᱤᱡ ᱠᱷᱮᱛ ᱫᱚ ᱟ ᱟᱹᱛᱩᱳ ᱨᱮᱮᱫᱜᱮᱢ ᱥᱤᱭᱟ ᱟᱫᱚ ᱪᱮᱫ ᱠᱚ ᱢᱮᱱᱟ ᱟᱨᱦᱚᱸ ᱞᱟᱦᱟᱟᱥ ᱥᱤᱧ ᱜᱟᱞᱢᱟᱨᱟᱣ ᱞᱟᱝ ᱤᱫᱤᱭᱟ ᱦᱟᱸᱜ ᱟᱨ ᱟᱞᱮᱭᱟᱜ ᱪᱮᱫ ᱤᱧ ᱧᱮᱞ ᱠᱟᱫᱟ ᱵᱚᱞᱮ ᱦᱩᱲᱩ ᱵᱟᱫ ᱠᱟᱛᱮᱮᱫ ᱦᱚᱸ, ᱟᱹᱰᱤ ᱜᱟᱱ ᱪᱟᱥᱵᱟᱥ ᱠᱚ ᱞᱟᱜᱟᱣᱟ᱾ ᱦᱩᱲᱩ ᱵᱟ ᱠᱟᱛᱮᱮᱫ ᱟᱞᱮ ᱥᱮᱫ ᱤ ᱧᱮᱞ ᱟᱠᱟᱫᱟ᱾ ᱡᱮ ᱦᱩᱲᱩ ᱥᱟᱶᱛᱮ ᱥᱟᱶᱛᱮ ᱛᱮᱜᱮ ᱟᱞᱮ ᱥᱮᱫ ᱫᱚ ᱨᱟᱢᱵᱽᱲᱟ ᱠᱚᱼᱦᱚᱸ ᱠᱚ ᱞᱟᱜᱟᱣ ᱵᱟᱲᱟᱭ ᱜᱮᱭᱟ᱾ ᱥᱮ ᱠᱚ ᱪᱟᱥ ᱵᱟᱲᱟᱜ ᱟᱨ ᱨᱟᱢᱲᱟ ᱥᱮ ᱱᱚᱣᱟ ᱜᱚᱰᱟ ᱠᱚᱨᱮ ᱦᱚᱸ ᱟᱹᱰᱤ ᱜᱟᱱ ᱠᱚ ᱪᱟᱥ ᱵᱟᱲᱟᱭᱟ᱾ ᱟᱪᱪᱷᱟ ᱜᱚᱝᱠᱮ ᱟᱯᱮ ᱥᱮᱫ ᱤᱧ ᱠᱩᱞᱤᱭᱮᱫ ᱢᱮᱭᱟ᱾ ᱡᱮ ᱱᱚᱣᱟ ᱨᱟᱢᱵᱲᱟ ᱚᱠᱟᱧ ᱞᱟᱹᱭ ᱠᱮᱫᱟ ᱱᱚᱶᱟ ᱫᱚᱠᱚ ᱮᱨ ᱵᱟᱲᱟᱭ ᱜᱮᱭᱟ ᱾ᱥᱮ ᱵᱟᱠᱚ ᱮᱨ ᱵᱟᱲᱟᱭᱟ ᱥᱮ ᱵᱟᱠᱚ ᱪᱟᱥ ᱵᱟᱲᱟᱭᱟ? ᱪᱟᱥ ᱵᱟᱲᱟᱭ ᱜᱮᱭᱟ
ᱨᱟᱢᱲᱟ ᱫᱚ ᱱᱤᱛᱚᱜ ᱫᱚ ᱞᱟᱹᱭ ᱞᱮᱠᱷᱟᱱ ᱫᱚ ᱚᱱᱠᱟᱱ ᱦᱚᱲ ᱠᱚᱫᱚ ᱢᱤᱫᱵᱟᱨ ᱠᱚ ᱪᱟᱥ ᱮᱫᱟ, ᱮᱨ ᱠᱟᱜ ᱠᱟᱱᱟ ᱠᱚ ᱡᱟᱦᱟᱸᱭ ᱠᱚᱣᱟᱜ ᱫᱚ ᱢᱚᱴᱟᱢᱩᱴᱤ ᱢᱟᱨᱮ ᱤᱭᱟᱹ ᱠᱚ ᱠᱚ ᱢᱮᱱᱟᱜᱼᱟ ᱯᱲᱤᱭᱟᱹ ᱵᱟᱹᱫᱽ ᱠᱚ, ᱚᱱᱠᱟᱱᱟᱜ ᱠᱚᱨᱮ ᱠᱚ ᱮᱨ ᱠᱟᱜ ᱠᱟᱱᱟ ᱥᱮ ᱚᱱᱠᱟ ᱪᱟᱹᱥᱤ ᱵᱟᱹᱥᱤ ᱦᱚᱲ ᱫᱚ ᱱᱤᱛᱚᱜ ᱫᱚ
ᱵᱟᱠᱚ ᱮᱨ ᱮᱟ, ᱱᱤᱛᱚᱜ ᱫᱚ ᱪᱟᱥ ᱛᱮᱜᱮ ᱱᱮᱛᱟᱨ ᱫᱚ ᱱᱚᱣᱟ ᱫᱷᱟᱨᱮ ᱫᱚ ᱟᱞᱮᱫᱚ ᱱᱚᱰᱮ ᱫᱚ ᱥᱚᱢᱚᱛᱚᱞ ᱠᱩᱲᱤ ᱜᱚᱴᱟ ᱛᱚ ᱢᱳᱴᱟᱢᱩᱴᱤᱼᱼ ᱫᱟᱜ ᱵᱟᱱᱟᱨ ᱥᱤᱡᱤᱱ ᱜᱮ ᱧᱟᱢᱚᱜ ᱠᱟᱱᱟ᱾ ᱢᱤᱫᱴᱟᱝ ᱫᱚ ᱱᱚᱜᱼᱚᱭ ᱱᱤᱛᱚᱜᱟᱜ ᱫᱟᱜᱼᱼ ᱚᱱᱟ ᱥᱮᱨᱢᱟ ᱡᱟᱹᱲᱤ ᱫᱟᱜ ᱛᱮ ᱟᱨ ᱥᱤᱛᱩᱝ ᱫᱤᱱ ᱫᱚ ᱱᱟᱦᱟᱜᱼᱼ ᱮ ᱠᱚᱞ ᱠᱚ ᱢᱤᱱᱤ ᱠᱚ ᱡᱟᱦᱟᱸ ᱠᱚ ᱢᱮᱱᱟᱜ ᱠᱟᱫᱟ ᱟᱨ ᱚᱱᱮᱼᱼ ᱜᱟᱰᱟ ᱠᱷᱚᱱᱟᱜ ᱤᱭᱟᱹ ᱪᱮᱫ ᱚᱱᱟ ᱫᱚᱼᱺ? ᱟᱫᱚ ᱥᱮᱞᱚ ᱤᱭᱟᱹ ᱠᱟᱛᱮᱫ ᱨᱟᱠᱟᱵ ᱯᱟᱢᱯ ᱵᱟᱹᱭᱥᱟᱹᱣ ᱠᱟᱛᱮᱜ ᱜᱟᱰᱟ ᱠᱷᱚᱡᱟᱜᱼᱼ ᱚᱱᱟᱛᱮ ᱵᱟᱨᱮ ᱵᱟᱨ ᱥᱤᱡᱤᱱ ᱜᱮ ᱪᱟᱥ ᱫᱚ ᱪᱟᱥᱚᱜ ᱠᱟᱱᱟ ᱦᱩᱲᱩ ᱠᱚᱜᱮ, ᱟᱨ ᱥᱚᱵᱡᱤ ᱠᱚ ᱪᱟᱥᱚᱜᱼᱟ᱾ ᱱᱚᱣᱟ ᱫᱷᱟᱨᱮ ᱫᱚ ᱾ ᱟᱞᱮ ᱱᱚᱣᱟ ᱫᱷᱟᱨᱮ ᱫᱚ, ᱥᱚᱵᱡᱤ ᱠᱚ ᱡᱟᱹᱥᱛᱤ ᱠᱟᱭ ᱜᱮᱠᱚ ᱪᱟᱥ ᱜᱮᱭᱟ ᱟᱹᱰᱤ ᱟᱢᱫᱟ ᱾ᱦᱚᱲᱜᱮ ᱥᱤᱛᱩᱝ ᱤᱭᱟᱹᱨᱮᱼᱼ
ᱚᱱᱛᱮ ᱫᱚ ᱦᱟᱸᱜ ᱥᱚᱵᱽᱡᱤ ᱠᱚ ᱠᱚ ᱪᱟᱥ ᱜᱮᱭᱟ ᱥᱮ ᱵᱟᱝ ᱢᱟᱥᱮ ᱚᱱᱟᱜᱮ?
ᱟᱹᱰᱤ ᱱᱟᱯᱟᱭ ᱠᱟᱛᱷᱟ ᱱᱚᱰᱮᱢ ᱫᱚᱦᱚ ᱠᱮᱫᱼᱟ? ᱟᱨ ᱟᱞᱮᱥᱮᱫ ᱦᱚᱸ ᱱᱚᱚᱭ ᱟᱹᱰᱤ ᱜᱟᱱ ᱜᱮ ᱥᱚᱵᱽᱡᱤ ᱠᱚᱼᱫᱚ ᱠᱚ ᱪᱟᱥ ᱵᱟᱟᱥ ᱵᱟᱲᱟᱭ ᱜᱮᱭᱟ ᱾ ᱟᱫᱚ ᱥᱚᱵᱽᱡᱤ ᱠᱚ ᱵᱟᱨᱮ ᱛᱮᱦᱟᱸᱜ ᱵᱟᱹᱭ ᱵᱟᱹᱭᱛᱮ ᱠᱟᱛᱷᱟ ᱠᱚᱫᱚ ᱦᱟᱸᱜ ᱞᱟᱦᱟᱥᱮᱫ ᱞᱟᱝ ᱵᱟᱲᱦᱟᱣ ᱤᱫᱤᱭᱟ ᱾ ᱟᱫᱚ ᱱᱮᱛᱟᱨ ᱠᱟᱛᱮᱜ ᱱᱚᱜᱼᱚᱭ ᱞᱟᱝ ᱜᱟᱞᱢᱟᱨᱟᱣ ᱞᱟᱦᱟᱭᱟ᱾ ᱡᱮ ᱟᱵᱩ ᱥᱮᱡ ᱥᱮ ᱟᱯᱮᱥᱮᱫ ᱥᱮ ᱟᱞᱮᱥᱮᱡ ᱾ ᱡᱮ ᱱᱚᱜ ᱚᱭ ᱱᱚᱣᱟ ᱱᱮᱛᱟᱨ ᱫᱤᱱ ᱱᱚᱝᱠᱟ ᱫᱟᱜ ᱫᱤᱱ ᱥᱚᱢᱚᱭᱨᱮ ᱟᱨ, ᱪᱮᱫ ᱠᱚ ᱚᱱᱠᱟ ᱪᱟᱥᱵᱟᱥ ᱦᱩᱭᱩᱜᱼᱟ? ᱡᱟᱹᱥᱛᱮᱧ ᱞᱟᱹᱭ ᱠᱮᱫᱼᱟ ᱾ ᱤᱧ ᱫᱚ ᱦᱟᱜ ᱟᱞᱮᱫᱚ ᱨᱟᱢᱵᱲᱟ ᱠᱚᱼᱦᱚᱸ ᱠᱚ ᱪᱟᱥ ᱵᱟᱲᱟᱭ ᱜᱮᱭᱟ ᱾ ᱟᱨ ᱤᱱᱟᱹ ᱵᱟᱫ ᱠᱟᱛᱮᱫ ᱟᱞᱮ ᱥᱮᱫ ᱤᱧ ᱧᱮᱞ ᱟᱠᱟᱫᱟ ᱾ᱱᱚᱜᱼᱚᱭ ᱨᱟᱦᱮᱲ ᱦᱚᱸ ᱱᱮᱛᱟᱨ ᱫᱤᱱ ᱜᱮᱠᱚ ᱪᱟᱥᱟ ᱾ ᱟᱨ ᱨᱟᱦᱮᱲ ᱫᱚ ᱢᱮᱛᱟᱜ ᱢᱮ ᱚᱱᱟ ᱟᱭᱢᱟ ᱵᱟᱲᱟᱭᱟ ᱢᱮᱛᱟᱜ ᱢᱮ ᱱᱚᱣᱟᱼᱼ ᱵᱟᱹᱭᱦᱟᱹᱲ ᱨᱮ ᱴᱟᱺᱰᱤ ᱠᱚᱨᱮ ᱦᱚᱸᱠᱚ ᱪᱟᱥᱟ᱾ ᱥᱮ ᱤᱱᱟᱹ ᱵᱟᱫ ᱠᱟᱛᱮᱫ ᱢᱮᱛᱟᱜ ᱢᱮ ᱱᱚᱣᱟᱼᱼ ᱚᱱᱟ ᱜᱟᱹᱰᱭᱟᱹ ᱯᱤᱰᱟᱹ ᱨᱮ ᱦᱚᱧ ᱧᱮᱞ ᱚᱱᱟ ᱜᱟᱹᱰᱟᱹᱟᱹ ᱟᱹᱰᱤ ᱦᱚᱲ ᱧᱮᱞ ᱟᱠᱟᱫ ᱠᱚᱣᱟ ᱢᱤᱫ ᱵᱟᱨ ᱦᱚᱲ ᱫᱚ ᱮᱠᱟᱞ ᱠᱚ ᱮᱨ ᱵᱟᱲᱟ ᱠᱟᱜ ᱜᱮᱭᱟ ᱟᱨ ᱚᱸᱰᱮ ᱦᱚᱸ ᱟᱹᱰᱤ ᱱᱟᱯᱟᱭᱼᱼ ᱡᱟᱱᱟᱢ ᱩᱰᱩᱠ ᱠᱟ ᱠᱟᱛᱮᱜ ᱟᱹᱰᱤ ᱡᱟᱱᱟᱢ ᱚᱰᱳᱠ ᱠᱟᱛᱮ ᱦᱚᱸ ᱚᱸᱰᱮ ᱱᱟᱯᱟᱭ ᱜᱮ ᱦᱩᱭᱩᱜᱼᱟ ᱚᱱᱟᱹ ᱜᱟᱹᱰᱟᱹᱭᱟᱹᱯᱮᱰᱷᱟᱹ ᱠᱚᱨᱮ ᱦᱚᱸᱧ ᱧᱮᱞ ᱵᱟᱲᱟ ᱠᱟᱜᱼᱟ ᱜᱟᱹᱰᱟᱹ ᱯᱤᱰᱷᱟᱹ ᱠᱚᱨᱮᱼᱼ ᱦᱚᱸ ᱧᱮᱞᱲᱲᱟ ᱠᱟᱜᱼᱟ ᱟᱨ ᱤᱱᱟᱹ ᱵᱟᱫ ᱠᱟᱛᱮᱫ ᱢᱮᱛᱟᱜ ᱢᱮ ᱚᱱᱟᱼᱼ ᱚᱲᱟᱜ ᱨᱮ ᱦᱚᱸ ᱢᱤᱫ ᱵᱟᱨ ᱫᱟᱨᱮ ᱦᱚᱸᱠᱚ ᱧᱮᱞ ᱠᱟᱜ ᱠᱚ ᱫᱟᱨᱮ ᱵᱟᱲᱟ ᱠᱟᱜᱼᱟ᱾ ᱟᱨ ᱚᱸᱰᱮ ᱠᱚ ᱨᱚᱦᱚᱭ ᱵᱟᱲᱟᱭ-ᱟ ᱾ ᱟᱪᱪᱷᱟ ᱜᱚᱝᱠᱮ ᱟᱯᱮᱥᱮ ᱛᱮ ᱚᱱᱟ᱾ ᱨᱟᱦᱮᱦ ᱠᱚᱼᱫᱚ ᱠᱚ ᱪᱟᱥ ᱵᱟᱲᱟᱭ ᱜᱮᱭᱟ᱾ ᱥᱮ ᱵᱟᱠᱚ ᱪᱟᱥ ᱵᱟᱲᱟᱭᱟ?
ᱨᱟᱦᱮᱲ ᱪᱟᱥ ᱫᱚᱠᱚ ᱪᱟᱥ ᱜᱮᱭᱟ ᱟᱞᱮ ᱱᱚᱸᱰᱮ ᱪᱟᱞᱟᱣᱮᱱ ᱥᱮᱨᱢᱟ ᱠᱚ ᱪᱟᱥ ᱞᱮᱜ-ᱟ᱾ ᱦᱟᱸᱜ ᱱᱤᱭᱟᱹ ᱫᱷᱟᱣ ᱫᱚ ᱟᱹᱣᱨᱤᱭᱟᱜ-ᱟ ᱦᱟᱸᱜ ᱟᱹᱣᱨᱤ ᱠᱚ ᱪᱟᱥᱟ᱾ ᱦᱮᱸ, ᱟᱣᱨᱤ ᱠᱚ ᱮᱨ ᱦᱚᱸ ᱟᱣᱨᱤ ᱠᱚ ᱮᱨᱟ ᱤᱭᱟᱹ ᱨᱟᱢᱲᱟ ᱠᱚᱦᱚᱸ ᱢᱟᱱᱮ ᱞᱟᱦᱟ ᱫᱷᱟᱣ ᱢᱤᱫ ᱦᱚᱲᱮ ᱪᱟᱥ ᱞᱮᱫᱟ ᱚᱱᱟ ᱫᱚ ᱦᱳᱭ ᱩᱭᱦᱟᱹᱨ ᱢᱮᱱᱟᱜ-ᱟ ᱡᱮ ᱟᱞᱮ ᱱᱚᱰᱮᱱᱤᱡ ᱜᱮ ᱚᱱᱟ ᱫᱚ ᱟᱫᱚ ᱢᱚᱴᱟᱟᱢᱩᱴᱤ ᱢᱟᱨᱟᱝ ᱢᱟᱨᱟᱝ ᱫᱟᱨᱮ, ᱫᱟᱨᱮ ᱦᱚᱪᱚ ᱞᱮᱫ ᱜᱮᱭᱟᱭ ᱢᱟᱨᱟᱝ ᱧᱚᱜ ᱜᱮ᱾ ᱟᱫᱚ ᱥᱮᱨᱚᱠᱚᱢ ᱫᱚ ᱢᱟᱱᱮ ᱱᱤᱛᱚᱜ ᱫᱚ ᱪᱟᱥ ᱨᱮᱱᱟᱜ ᱯᱚᱨᱤᱢᱟᱱ ᱫᱚ ᱱᱚᱛᱮ ᱫᱚ ᱚᱱᱟ ᱠᱚᱫᱚ ᱠᱚᱢ ᱧᱚᱜ ᱠᱟᱱᱟ ᱟᱞᱮ ᱥᱮᱫ ᱫᱚ ᱥᱚᱵᱽᱡᱤ ᱜᱮ ᱵᱤᱥᱤ ᱠᱚ ᱪᱟᱥᱫᱟ, ᱟᱨᱚ ᱥᱚᱸᱜᱮ ᱥᱚᱝ ᱯᱩᱭᱥᱟᱹᱭ ᱧᱟᱢᱚᱜ ᱠᱟᱱᱟ ᱟᱞᱮ ᱱᱚᱸᱰᱮ ᱫᱚ ᱵᱟᱡᱟᱨ ᱥᱩᱨ ᱨᱮ ᱠᱟᱺᱡ-ᱮ ᱠᱷᱟᱴᱟᱣᱱᱟ ᱠᱟᱺᱡ-ᱮ ᱤᱫᱤ ᱠᱮᱫᱟ, ᱵᱟᱡᱟᱨ ᱨᱮ ᱫᱚᱦᱚ ᱦᱚᱴᱚ ᱠᱟᱫᱟ᱾ ᱵᱟᱥ, ᱥᱮᱛᱟᱜ ᱠᱷᱟᱱ ᱜᱮ ᱯᱩᱭᱥᱟᱹᱭ ᱧᱟᱢ ᱠᱮᱫᱟ ᱛᱤᱨᱮ᱾
ᱦᱚᱸᱜ-ᱚ ᱱᱚᱝᱠᱟ᱾
ᱟᱪᱪᱷᱟ, ᱟᱹᱰᱤ ᱱᱟᱯᱟᱭ ᱠᱟᱛᱷᱟᱢ ᱞᱟᱹᱭ ᱠᱮᱜ-ᱟ ᱟᱯᱮ ᱥᱮᱫ ᱫᱚ ᱟᱹᱰᱤ ᱡᱟᱹᱥᱛᱤ ᱱᱚᱜ-ᱚᱭ ᱥᱚᱵᱽᱡᱤ ᱠᱚᱠᱚ ᱪᱟᱥ ᱵᱟᱲᱟᱭᱟ᱾ ᱟᱫᱚ ᱟᱞᱮ ᱥᱮᱫ ᱵᱟᱨᱮᱛᱮ ᱡᱚᱠᱷᱚᱱ ᱞᱟᱝ ᱜᱟᱞᱢᱟᱨᱟᱣ, ᱛᱚ ᱟᱞᱮ ᱥᱮᱫ ᱫᱚ ᱱᱚᱜᱼᱚᱭ ᱡᱚᱛᱚ ᱚᱠᱟᱧ ᱞᱟᱹᱭ ᱠᱮᱜᱼᱟ ᱨᱟᱢᱵᱲᱟ ᱠᱚ ᱪᱟᱥ ᱜᱤᱭᱟ᱾ ᱟᱨ ᱤᱱᱟᱹ ᱵᱟᱫ ᱠᱟᱛᱮᱫ ᱱᱚᱜ-ᱚᱭ ᱨᱟᱦᱮᱲ ᱦᱚᱸᱠᱚ ᱪᱟᱥ ᱜᱮᱭᱟ᱾ ᱟᱨ ᱤᱱᱟᱹ ᱵᱟᱫ ᱠᱟᱛᱮᱫ ᱡᱚᱠᱷᱚᱱᱮᱢ ᱧᱮᱞᱟ ᱛᱚ, ᱱᱚᱜ-ᱚᱭ ᱚᱱᱟ ᱤᱭᱟᱹ ᱦᱚᱸᱠᱚ ᱪᱟᱥ ᱜᱮᱭᱟ᱾ ᱚᱠᱟ ᱫᱚ ᱱᱚᱜ-ᱚ ᱡᱚᱸᱰᱨᱟ ᱠᱚ ᱢᱮᱛᱟᱜ ᱠᱟᱱᱟ, ᱟᱫᱚ ᱱᱚᱣᱟ ᱡᱚᱸᱰᱨᱟ ᱫᱚ ᱦᱟᱸᱜ ᱢᱮᱛᱟᱜ ᱢᱮ ᱟᱨ ᱴᱟᱺᱰᱤ ᱨᱮ ᱥᱮ ᱜᱷᱟᱴᱟ ᱜᱷᱩᱴᱩ ᱧᱚᱜ ᱡᱟᱭᱜᱟ ᱨᱮ ᱚᱠᱟᱴᱷᱮᱱ ᱡᱟᱹᱥᱛᱤ ᱚᱝᱠᱟ ᱫᱟᱜ ᱠᱚ ᱵᱟᱝ ᱴᱟᱨᱦᱟᱜ-ᱟ᱾ ᱟᱨ ᱚᱱᱮ ᱠᱚ ᱢᱮᱱᱟ ᱫᱟᱜ ᱠᱚ ᱛᱟᱸᱦᱮᱱ ᱠᱷᱟᱡ ᱫᱚ, ᱚᱱᱟ ᱡᱚᱸᱰᱨᱟ ᱠᱚᱦᱚᱸ ᱡᱟᱨᱠᱟᱜ ᱜᱮᱭᱟ ᱦᱟᱸᱜ ᱵᱟᱝᱜᱮ ᱦᱩᱭᱩᱜ-ᱟ ᱱᱟᱯᱟᱭ ᱛᱮ᱾ ᱟᱫᱚ ᱚᱱᱟ ᱜᱷᱩᱴᱩ ᱧᱚᱜ ᱨᱮ ᱚᱠᱟ ᱫᱚ ᱦᱟᱸᱜ ᱜᱟᱰᱟ ᱟᱲᱮ ᱢᱮᱱᱟᱜ-ᱟ ᱥᱮ ᱴᱟᱺᱰᱤ ᱠᱚ ᱢᱮᱱᱟᱜ-ᱟ᱾ ᱚᱸᱰᱮ ᱜᱮ ᱱᱚᱣᱟ ᱡᱚᱸᱰᱨᱟ ᱠᱚ ᱥᱮ ᱵᱟᱲᱜᱮ ᱠᱚᱦᱚᱸ ᱢᱮᱱᱟᱜ-ᱟ ᱚᱸᱰᱮ ᱜᱮ ᱱᱚᱣᱟ ᱠᱚᱫᱚ ᱦᱟᱸᱜ ᱪᱟᱥᱵᱟᱥ ᱦᱩᱭᱩᱜ-ᱟ᱾ ᱟᱫᱚ ᱱᱚᱸᱰᱮ ᱦᱟᱸᱜ ᱤᱧ ᱠᱩᱞᱤ ᱨᱩᱣᱟᱹᱲᱮᱫ ᱢᱮᱭᱟ ᱜᱚᱢᱠᱮ ᱟᱢ ᱡᱮ ᱟᱯᱮ ᱥᱮᱫ ᱫᱚ ᱱᱚᱣᱟ ᱡᱚᱸᱰᱨᱟ ᱠᱚᱫᱚ ᱠᱚ ᱪᱟᱥ ᱵᱟᱲᱟᱭ ᱜᱮᱭᱟ ᱥᱮ ᱵᱟᱠᱚ ᱪᱟᱥ ᱵᱟᱲᱟᱭ ᱜᱮᱭᱟ ᱚᱱᱟ ᱵᱟᱨᱮ ᱛᱮ ᱢᱤᱫ ᱵᱟᱨ ᱠᱟᱛᱷᱟ ᱞᱟᱹᱭ ᱛᱟᱞᱟᱝ ᱢᱮ?
ᱡᱚᱸᱰᱨᱟ ᱠᱚᱫᱚ ᱱᱚᱣᱟ ᱫᱚ ᱵᱟᱹᱭᱦᱟᱹᱲ ᱱᱚᱣᱟ ᱟᱞᱮ ᱥᱩᱨ ᱥᱩᱯᱩᱨ ᱨᱮᱱ ᱡᱟᱦᱟᱸ ᱚᱲᱟᱜ ᱠᱚ, ᱵᱟᱹᱭᱦᱟᱹᱲ ᱠᱚ ᱠᱚ ᱱᱚᱣᱟ ᱠᱚᱨᱮ ᱠᱚ ᱪᱟᱥ ᱜᱮᱭᱟ ᱢᱚᱴᱟᱢᱩᱴᱤ᱾ ᱟᱨ ᱱᱚᱛᱮ ᱫᱚ ᱟᱨᱚ ᱦᱟᱱᱮ ᱡᱟᱹᱥᱛᱤ ᱱᱚᱰᱮ ᱢᱚᱡᱟ ᱢᱤᱫᱴᱟᱱ ᱵᱤᱥᱚᱭ ᱢᱮᱱᱟᱜ-ᱟ᱾ ᱡᱮ ᱚᱝᱠᱟᱱᱟᱜ ᱡᱩᱫᱤ ᱡᱟᱦᱟᱸᱭ ᱠᱚ ᱧᱮᱞᱟ ᱚᱝᱠᱟ ᱟᱛᱩ ᱠᱚᱨᱮ ᱩᱝᱠᱩ ᱫᱚ ᱟᱫᱚ ᱚᱱᱮ ᱢᱮᱥᱟᱢᱤᱥᱤ ᱠᱚ ᱤᱭᱟᱹ ᱠᱟᱛᱮᱜ ᱟᱫᱚ ᱠᱚ ᱵᱟᱜᱟᱣ ᱜᱚᱫ ᱠᱟᱜ-ᱟ᱾ ᱱᱚᱝᱠᱟ ᱦᱚᱸ ᱧᱮᱞᱟᱠᱟᱱᱟ ᱟᱞᱮ ᱱᱚᱛᱮ ᱫᱚ, ᱢᱟᱱᱮ ᱞᱟᱸᱫᱟ ᱦᱚᱸ ᱦᱤᱡᱩᱜ-ᱟ ᱚᱸᱰᱮ ᱠᱟᱛᱷᱟ, ᱦᱩᱸ ᱚᱠᱚᱭ ᱚᱝᱠᱟᱱᱟᱜ-ᱮ ᱪᱟᱥ ᱠᱟᱜ-ᱟ ᱚᱝᱠᱟᱱᱟᱜ ᱢᱟᱱᱮ ᱟᱞᱟᱫᱟ ᱠᱚ ᱨᱚᱠᱚᱢᱟᱜ ᱛᱮ ᱢᱟᱱᱮ ᱥᱚᱵᱡᱤ ᱮᱢᱱᱤ ᱫᱚ ᱜᱚᱴᱟ ᱜᱮ ᱪᱟᱥᱚᱜ-ᱟ᱾ ᱟᱫᱚ ᱚᱱᱟ ᱛᱟᱛᱠᱷᱚᱱᱟᱛ ᱡᱚᱢ ᱡᱟᱦᱟᱸ ᱜᱟᱱᱚᱜ-ᱟ ᱚᱝᱠᱟᱱᱟᱜ ᱫᱚ ᱟᱫᱚ ᱵᱟᱜᱟᱣᱟᱭ᱾
ᱟᱪᱷᱟ, ᱦᱮᱸ ᱡᱟᱜᱟ ᱡᱟᱜᱟ ᱛᱮ ᱚᱝᱠᱟᱜᱮ ᱟᱫᱚ ᱟᱞᱮᱥᱮᱫ ᱫᱚ ᱦᱟᱸᱜ ᱚᱝᱠᱟ ᱫᱚ ᱵᱟᱹᱱᱩᱜ-ᱟ᱾ ᱢᱮᱛᱟᱜ ᱢᱮ ᱪᱟᱥ ᱵᱟᱲᱟ ᱠᱟᱜ-ᱟ ᱠᱚ ᱵᱚᱞᱮ ᱞᱟᱦᱟᱛᱤᱧ ᱫᱤᱥᱟᱹᱭᱫᱟ ᱟᱹᱰᱤ ᱠᱟᱡᱟᱠ ᱠᱚ ᱪᱟᱥᱮᱫ ᱠᱟᱱ ᱛᱟᱸᱦᱮᱱᱟ ᱚᱱᱟ ᱡᱚᱸᱰᱨᱟ ᱠᱚᱫᱚ᱾ ᱟᱹᱰᱤ ᱠᱟᱡᱟᱠ ᱢᱮᱱ ᱠᱟᱛᱮ ᱫᱚ ᱵᱚᱞᱮ ᱯᱩᱨᱟᱹ ᱟᱞᱮ ᱦᱚᱸᱞᱮ ᱪᱟᱥᱮᱫ ᱠᱟᱱ ᱛᱟᱦᱮᱱᱟ ᱟᱹᱰᱤ ᱞᱟᱹᱴᱩ ᱡᱟᱜᱟ ᱛᱮ ᱯᱩᱨᱟᱹ ᱰᱷᱮᱨ ᱰᱷᱮᱨ᱾ ᱟᱨ ᱱᱮᱛᱟᱨ ᱠᱟᱛᱮᱧ ᱧᱮᱞᱫᱟ ᱵᱟᱹᱭ ᱵᱟᱹᱭᱛᱮ ᱱᱚᱜ-ᱚᱭ ᱡᱚᱸᱰᱨᱟ ᱪᱟᱥ ᱠᱚᱦᱚᱸ ᱠᱚᱢ ᱪᱟᱵᱟᱜ ᱠᱟᱱᱟ᱾ ᱟᱨ ᱡᱚᱸᱰᱨᱟ ᱪᱟᱥ ᱠᱚᱢ ᱪᱟᱵᱟᱜ ᱠᱟᱱᱟ ᱨᱮᱭᱟᱜ ᱢᱚᱛᱞᱚᱵᱽ ᱫᱚ ᱠᱟᱱᱟ ᱡᱮ ᱱᱮᱛᱟᱨ ᱠᱟᱛᱮᱜ ᱡᱟᱹᱥᱛᱤ ᱱᱚᱜ-ᱚᱭ ᱟᱹᱰᱤ ᱡᱚᱸᱰᱨᱟ ᱡᱚᱠᱷᱚᱱᱮᱢ ᱪᱟᱥᱟ ᱛᱚ ᱟᱹᱰᱤ ᱜᱟᱱ ᱜᱮ ᱯᱩᱭ ᱦᱩᱭᱩᱜ-ᱟ ᱡᱚᱸᱰᱨᱟ ᱫᱚ᱾ ᱯᱩ ᱨᱮᱭᱟᱜ ᱢᱚᱛᱞᱚᱵᱽ ᱫᱚ ᱚᱱᱟ ᱦᱟᱥᱟ ᱠᱚ ᱦᱟᱸᱜ ᱛᱷᱚᱲᱟ ᱦᱟᱱᱛᱮ ᱱᱟᱛᱮ ᱠᱷᱚᱡ ᱟᱹᱜᱩ ᱡᱟᱨᱣᱟ ᱠᱟᱛᱮᱜ ᱚᱱᱟ ᱜᱚᱸᱰᱟ ᱨᱮ ᱞᱟᱜᱟᱣ ᱦᱩᱭᱩᱜ-ᱟ᱾ ᱟᱫᱚ ᱚᱱᱟ ᱡᱚᱠᱷᱚᱱᱮᱢ ᱞᱟᱜᱟᱣ ᱫᱚ ᱟᱹᱰᱤ ᱱᱟᱯᱟᱭ ᱜᱮ ᱦᱩᱭᱩᱜ-ᱟ᱾ ᱟᱫᱚ ᱚᱱᱟ ᱡᱚᱠᱷᱚᱱᱮᱢ ᱯᱩᱭᱟ ᱟᱫᱚ ᱚᱱᱟ ᱫᱚ ᱥᱤᱛᱩᱝ ᱫᱤᱱ ᱨᱮᱜᱮ ᱱᱟᱯᱟᱭ ᱦᱩᱭᱩᱜ-ᱟ ᱥᱤᱛᱩᱝ ᱫᱤᱱᱤᱧ ᱢᱮᱱᱮᱜ ᱠᱟᱱ᱾ ᱥᱤᱛᱩᱝᱟᱭ ᱡᱚᱠᱷᱚᱱ ᱛᱚᱠᱷᱚᱱ ᱜᱮ ᱦᱩᱭᱩᱜ-ᱟ᱾ ᱟᱨ ᱫᱟᱜ ᱠᱷᱟᱡᱽ ᱥᱮ ᱨᱤᱢᱤᱞ ᱠᱷᱟᱡᱽ ᱫᱚ ᱮᱠᱟᱞ ᱚᱱᱟ ᱫᱚ ᱢᱚᱸᱡᱽ ᱛᱮᱫᱚ ᱵᱟᱝ ᱦᱩᱭᱩᱜᱼᱟ, ᱯᱩᱸ ᱫᱚ ᱾ ᱚᱱᱟ ᱛᱮ ᱦᱟᱥᱟ ᱠᱚ ᱞᱟᱴᱷᱮᱜᱼᱟ᱾ ᱟᱫᱚ ᱡᱚᱠᱷᱚᱱ ᱦᱟᱸᱜ ᱚᱱᱟ ᱤᱭᱟᱹ ᱥᱚᱢᱚᱭ ᱮᱢ ᱯᱩᱭᱟ ᱥᱤᱛᱩᱝ ᱥᱚᱢᱚᱭ ᱟᱫᱚ ᱮᱠᱟᱞᱜᱮ ᱰᱟᱸᱰᱟ ᱠᱚ ᱦᱟᱹᱥᱩᱜᱼᱟ ᱟᱨ ᱥᱤᱛᱩᱝ ᱦᱚᱸ ᱥᱤᱛᱩᱝᱼᱟ, ᱟᱫᱚ ᱚᱱᱟ ᱤᱭᱟᱹᱛᱮ ᱱᱚᱜᱚᱭ ᱱᱮᱛᱟᱨ ᱦᱚᱸ ᱡᱟᱹᱥᱛᱤ ᱦᱚᱲ ᱠᱚ ᱵᱟᱠᱚ ᱠᱷᱟᱹᱴᱟᱜ ᱠᱟᱱᱟ ᱾ ᱟᱨ ᱯᱩ ᱦᱚᱸ ᱟᱹᱰᱤ ᱟᱸᱴ ᱜᱮ ᱵᱩᱡᱷᱟᱹᱜᱼᱟ᱾ ᱚᱱᱟ ᱛᱮ ᱱᱮᱛᱟᱨ ᱵᱟᱹᱭ ᱵᱟᱹᱭ ᱛᱮ ᱪᱟᱥ ᱦᱟᱸᱜ ᱠᱚᱢ ᱧᱚᱜ ᱠᱟᱱᱟ ᱾ ᱟᱨ ᱤᱱᱟᱹ ᱵᱟᱫ ᱠᱟᱛᱮᱫ ᱡᱚᱠᱷᱚᱱ ᱞᱟᱝ ᱜᱟᱞᱢᱟᱨᱟᱣ ᱮᱫᱟ, ᱡᱚᱸᱰᱽᱨᱟ ᱫᱚ ᱟᱞᱮ ᱥᱮᱫ ᱫᱚ ᱟᱭᱢᱟ ᱞᱮᱠᱟ, ᱟᱭᱢᱟ ᱨᱚᱠᱚᱢ ᱛᱮᱠᱚ ᱡᱚᱢᱟ ᱾ ᱢᱮᱛᱟᱜ ᱢᱮ ᱱᱚᱜᱼᱚᱭ ᱨᱟᱯᱟᱜ ᱠᱟᱛᱮᱫ ᱦᱚᱸ ᱥᱮ ᱟᱛᱟ ᱠᱟᱛᱮᱫ ᱪᱷᱟᱹᱛᱩ ᱵᱟᱲᱟ ᱠᱟᱛᱮᱫ ᱥᱮ ᱱᱚᱣᱟ ᱫᱟᱠᱟ ᱠᱟᱛᱮᱫ ᱦᱚᱸᱠᱚ ᱡᱚᱢ ᱜᱮᱭᱟ ᱾ ᱟᱪᱪᱷᱟ ᱜᱚᱝᱠᱮ ᱟᱢᱤᱧ ᱠᱩᱞᱤ ᱞᱮᱜᱟᱭᱮᱫ ᱢᱮᱭᱟ, ᱟᱪᱪᱷᱟ ᱡᱚᱸᱰᱽᱨᱟ ᱫᱚ ᱟᱯᱮ ᱥᱮᱫ ᱫᱚ ᱟᱨ ᱚᱱᱠᱟ ᱪᱮᱫ ᱞᱮᱠᱟ ᱠᱟᱛᱮ ᱠᱚ ᱡᱚᱢ ᱵᱟᱲᱟᱭ ᱜᱮᱭᱟ?
ᱡᱚᱱᱰᱨᱟ ᱤᱧ ᱡᱚᱠᱷᱚᱱ ᱦᱩᱰᱤᱧ ᱤᱧ ᱛᱟᱦᱮᱸ ᱠᱟᱱᱟ ᱛᱚᱠᱷᱚᱱ ᱢᱚᱴᱟᱢᱩᱴᱤ ᱛᱚᱠᱷᱚᱱ ᱫᱚ ᱩᱱᱟᱹᱜ ᱫᱚ ᱤᱭᱟᱹ ᱫᱚ ᱵᱟᱝ ᱛᱟᱦᱮᱸ ᱠᱟᱱᱟ᱾ ᱛᱚᱠᱷᱚᱱ ᱨᱮᱜᱮ ᱡᱚᱸᱰᱽᱨᱟ ᱫᱚ ᱪᱟᱥ ᱫᱚᱧ ᱧᱮᱞ ᱟᱠᱟᱜᱼᱟ ᱟᱨ ᱡᱚᱢ ᱦᱚᱸ ᱡᱚᱢ ᱦᱩᱭ ᱟᱠᱟᱱᱟ᱾ ᱡᱚᱸᱰᱨᱟ ᱡᱚᱢ ᱠᱟᱛᱮᱜ ᱜᱮ ᱢᱤᱫ ᱥᱚᱢᱚᱭ ᱠᱚᱫᱚ ᱱᱚᱣᱟ ᱠᱚᱨᱮ ᱠᱚ ᱞᱟᱹᱭᱟ ᱦᱟᱲᱟᱢ ᱟᱞᱮᱨᱮᱱ ᱵᱩᱲᱦᱤ ᱠᱚᱧ ᱟᱸᱡᱚᱢ ᱟᱠᱟᱫ ᱠᱚᱣᱟ᱾ ᱡᱮ ᱡᱚᱱᱰᱨᱟᱹ ᱤᱭᱟᱹ ᱠᱟᱛᱮᱜ ᱜᱮ ᱥᱚᱝᱥᱟᱨ ᱪᱟᱞᱟᱣ ᱦᱩᱭᱠᱟᱱᱟ᱾ ᱩᱱ ᱥᱩᱢᱟᱹᱭ ᱫᱚ ᱩᱱᱟᱹᱜ ᱫᱚ ᱪᱟᱥ ᱟᱵᱟᱫ ᱦᱟᱱᱮ ᱵᱟᱝ ᱦᱩᱭᱩᱜ ᱛᱟᱦᱮᱸᱜᱼᱟ᱾ ᱚᱱᱟ ᱠᱚ ᱪᱟᱥ ᱤᱭᱟᱹ ᱛᱟᱦᱮᱸ ᱥᱟᱜᱟᱫ ᱪᱟᱣᱞᱮ ᱡᱚᱱᱰᱨᱟ ᱱᱚᱜᱼᱚᱭ ᱱᱚᱣᱟ ᱠᱚ ᱡᱚᱢ ᱠᱟᱛᱮᱜ ᱠᱚ ᱫᱤᱱ ᱠᱚ ᱯᱟᱨᱚᱢ ᱟᱠᱟᱫᱟ ᱾ ᱩᱭᱦᱟᱹᱨ ᱫᱚ ᱢᱮᱱᱟᱜᱼᱟ᱾ ᱠᱚ ᱞᱟᱹᱭ ᱦᱚᱴᱚᱣᱟᱫᱤᱧ ᱛᱟᱦᱮᱱᱟ᱾ ᱚᱱᱠᱟ ᱨᱟᱯᱟᱜ ᱠᱟᱛᱮ ᱪᱷᱟᱹᱛᱩ ᱠᱟᱛᱮ ᱤᱭᱟᱹ ᱚᱱᱠᱟ ᱠᱟᱛᱷᱟ ᱦᱚᱸ ᱠᱚ ᱡᱚᱢ ᱟᱠᱟᱜᱼᱟ᱾
ᱫᱤᱥᱟᱹ ᱦᱚᱪᱚ ᱫᱚ ᱟᱞᱮ ᱦᱚᱸ ᱱᱚᱜᱼᱚᱭ ᱡᱚᱸᱰᱨᱟ ᱠᱚᱫᱚ ᱟᱹᱰᱤ ᱜᱟᱱ ᱞᱮ ᱪᱟᱥ ᱵᱟᱲᱟᱭ ᱜᱮᱭᱟ ᱟᱨ ᱱᱮᱛᱟᱨ ᱦᱚᱸ ᱚᱱᱟ ᱫᱚ ᱵᱟᱝ ᱠᱟᱱᱟ᱾ ᱮᱠᱟᱞ ᱜᱮ ᱵᱟᱞᱮ ᱟᱫ ᱩᱛᱟᱹᱨ ᱠᱟᱜᱼᱟᱞᱮ ᱦᱮᱸ ᱱᱮᱛᱟᱨ ᱦᱚᱸᱠᱚ ᱪᱟᱥ ᱵᱟᱲᱟᱭ ᱜᱮᱭᱟ, ᱡᱚᱢ ᱞᱮᱠᱟ ᱵᱚᱞᱮ ᱟᱨ ᱱᱮᱛᱟᱨᱤᱧ ᱫᱤᱥᱟᱹᱭᱟ ᱟᱹᱰᱤ ᱡᱟᱹᱥᱛᱤ ᱱᱚᱜᱼᱚᱭ ᱟᱞᱮᱥᱮᱫ ᱫᱚ ᱱᱚᱜᱼᱚᱭ ᱱᱮᱛᱟᱨ ᱠᱟᱛᱮᱜ ᱫᱚ ᱡᱚᱸᱰᱨᱟ ᱫᱟᱠᱟ ᱦᱟᱸᱜ ᱟᱹᱰᱤ ᱜᱮ ᱥᱤᱵᱤᱞ ᱵᱩᱡᱷᱟᱹᱜᱼᱟ᱾ ᱡᱚᱠᱷᱚᱱᱮᱢ ᱡᱚᱢᱟ ᱡᱚᱸᱰᱨᱟ ᱫᱟᱠᱟ᱾ ᱟᱨ ᱡᱚᱸᱰᱨᱟ ᱛᱤᱠᱤ ᱠᱟᱛᱮᱫ ᱦᱚᱸᱞᱮ ᱡᱚᱢ ᱵᱟᱲᱟᱭ ᱜᱮᱭᱟ᱾ ᱚᱱᱮ ᱠᱚ ᱢᱮᱱᱟ ᱡᱚᱱᱰᱨᱟ ᱫᱟᱠᱟ ᱫᱚ ᱵᱚᱪᱷᱚᱨ